ᱦᱟᱞᱳ
ᱦᱮᱸ ᱦᱮᱸ ᱨᱚᱲ ᱟᱸᱡᱚᱢᱚᱜ ᱠᱟᱱ ᱜᱮᱭᱟ ᱾
ᱦᱮᱸ ᱜᱚᱝᱠᱮ ᱟᱵᱤᱱᱟᱜ ᱦᱚᱸ ᱴᱷᱟᱢ ᱴᱷᱟᱢ ᱜᱮ ᱟᱸᱡᱚᱢᱚᱜ ᱠᱟᱱᱟ᱾
ᱦᱮᱸ ᱢᱟ ᱱᱤᱛᱚᱜ ᱞᱟᱹᱭ ᱛᱟᱞᱟᱝ ᱵᱮᱱ ᱦᱮᱸ ᱟᱸᱡᱚᱢᱚᱜ ᱠᱟᱱᱟ ᱴᱷᱤᱠ ᱜᱮ
ᱚ ᱟᱪᱪᱷᱟ
ᱞᱟᱹᱭ ᱛᱟᱞᱟᱝ ᱢᱮ ᱱᱤᱛᱚᱜ ᱪᱮ ᱪᱤᱫ ᱤᱭᱟᱹ ᱞᱟᱝ ᱜᱟᱞᱢᱟᱨᱜ-ᱟ ᱚᱠᱟᱴᱟᱜ ᱥᱟᱛᱟᱢ?
ᱦᱮ ᱜᱚᱝᱠᱮ ᱱᱤᱛᱚᱜ ᱫᱚ ᱦᱟᱸᱜ ᱥᱟᱛᱟᱢ ᱫᱚ ᱦᱟᱸᱜ ᱜᱚᱝᱠᱮ ᱱᱚᱣᱟ ᱤᱭᱟᱹ ᱞᱟᱝ ᱨᱚᱯᱚᱲᱚᱜᱼᱟ ᱱᱚᱣᱟ ᱱᱚᱝᱠᱟ ᱮᱢᱱᱤ ᱜᱮᱞᱟᱝ ᱨᱚᱯᱚᱲ ᱞᱮᱱᱠᱷᱟᱱ ᱵᱟᱝ ᱜᱟᱱᱚᱜᱼᱟ ᱟᱨᱠᱤ ᱪᱮᱫ ᱠᱚ ᱦᱩᱭᱩᱜ ᱜᱮᱭᱟ ᱯᱮᱥᱮ ᱱᱚᱣᱟ ᱦᱚ ᱮᱱᱟᱠᱷᱟᱱ ᱵᱟᱰᱟᱭ ᱦᱩᱭ ᱠᱚᱜᱼᱟ
ᱦᱮ ᱜᱟᱱᱚᱜ ᱜᱮᱭᱟ ᱴᱷᱤᱠᱜᱭᱟ
ᱦᱳᱭ ᱜᱚᱝᱠᱮ ᱦᱳᱭ ᱜᱚᱝᱠᱮ ᱱᱚᱶᱟ ᱱᱤᱛᱚᱜ ᱚᱠᱛᱚ ᱨᱮᱫᱚ ᱦᱟᱸᱜ ᱜᱚᱝᱠᱮ ᱟᱞᱮ ᱥᱮᱫ ᱫᱚ ᱚᱱᱟ ᱵᱚᱞ ᱠᱷᱮᱞ ᱠᱚ ᱫᱚᱢᱮ ᱦᱩᱭᱩᱜ ᱜᱮᱭᱟ᱾ ᱱᱚᱶᱟ ᱪᱟᱥ ᱠᱟᱹᱢᱤ ᱥᱟᱶ ᱥᱟᱶ ᱛᱮ ᱟᱯᱮᱥᱮᱜ ᱵᱚᱞ ᱠᱷᱮᱞ ᱠᱚ ᱦᱩᱭᱩᱜ ᱜᱮᱭᱟ
ᱦᱮᱸ ᱱᱚᱜᱼᱚᱭ ᱛᱚ ᱦᱟᱸᱜ ᱟᱜᱚᱥᱴ ᱦᱟᱸᱜ ᱛᱤᱭᱳᱜ ᱠᱟᱱᱟ ᱚᱱᱟ ᱯᱚᱱᱨᱚᱭ ᱟᱜᱚᱥᱴ ᱚᱱᱟ ᱞᱟᱦᱟ ᱨᱮᱦᱚᱸ ᱦᱩᱭ ᱵᱟᱲᱟᱜ ᱠᱟᱱ ᱜᱮᱭᱟ ᱟᱨ ᱯᱚᱱᱨᱚᱭ ᱟᱜᱚᱥᱴ ᱩᱱ ᱡᱚᱠᱷᱟᱡ ᱫᱚ ᱦᱟᱸᱜ ᱟᱨᱚ ᱦᱩᱭᱩᱜ ᱜᱮᱭᱟ ᱚᱱᱟ ᱦᱩᱰᱤᱧ ᱜᱤᱫᱽᱨᱟᱹ ᱣᱟᱜ ᱦᱚ ᱦᱩᱭᱩᱜᱼᱟ ᱟᱨ ᱞᱟᱹᱴᱩ ᱜᱤᱫᱽᱨᱟᱹ ᱣᱟᱜ ᱦᱚ ᱦᱩᱭᱩᱜᱼᱟ ᱵᱟᱱᱟᱨ ᱜᱮ
ᱟᱪᱪᱷᱟ ᱟᱪᱪᱷᱟ ᱛᱚᱵᱮ ᱜᱚᱝᱠᱮ ᱱᱚᱝᱠᱟ ᱵᱚᱞ ᱠᱷᱮᱞᱟ ᱠᱚᱨᱮ ᱱᱮᱥᱟ ᱠᱚ ᱢᱮᱱᱟᱜ ᱠᱟᱫᱟ
ᱱᱮᱥᱟ ᱫᱚᱦᱟᱸᱜ ᱚᱱᱠᱟ ᱫᱚ ᱵᱟᱹᱱᱩᱜ ᱠᱟᱫᱟ ᱞᱟᱦᱟ ᱛᱮᱫᱚ ᱠᱷᱮᱞ ᱵᱟᱲᱟ ᱦᱩᱭᱩᱜ ᱠᱟᱱ ᱛᱟᱦᱮᱱ ᱜᱮᱭᱟ ᱱᱮᱛᱟᱨ ᱫᱚ ᱟᱹᱰᱤ ᱫᱤᱱ ᱜᱮ ᱵᱷᱟᱹᱜᱤ ᱦᱩᱭ ᱠᱟᱱᱟ ᱟᱫᱚ ᱚᱱᱠᱟ ᱠᱷᱮᱞ ᱵᱟᱲᱟ ᱠᱚᱫᱚ ᱵᱟᱝ ᱦᱩᱭᱩᱜ ᱜᱮᱭᱟ ᱧᱮᱧᱮᱞ ᱫᱚ ᱪᱟᱞᱟᱣ ᱵᱟᱲᱟ ᱦᱩᱭᱩᱜ ᱜᱮᱭᱟ ᱟᱨ ᱟᱹᱞᱤᱧ ᱦᱚ ᱛᱚ ᱟᱹᱛᱩ ᱨᱮᱫᱚ ᱱᱚᱣᱟ ᱠᱚᱫᱚ ᱵᱟᱹᱞᱤᱧ ᱛᱟᱦᱮᱱ ᱜᱮᱭᱟ ᱦᱟᱸᱜ ᱟᱨ ᱡᱟᱦᱟ ᱵᱟᱦᱨᱮ ᱞᱤᱧ ᱛᱮᱦᱮᱱ-ᱟ ᱚᱱᱛᱮ ᱫᱚ ᱦᱟᱸᱜ ᱚᱱᱠᱟ ᱮ ᱚᱱᱠᱟᱱᱟᱜ ᱤᱭᱟᱹ ᱵᱟᱹᱱᱩᱜ ᱠᱟᱫᱟ ᱯᱟᱹᱨᱤᱣᱮᱥ ᱵᱟᱹᱱᱩᱜ ᱠᱟᱫᱟ᱾
ᱟᱹᱞᱤᱧ ᱫᱚ ᱦᱟᱸᱜ ᱜᱚᱝᱠᱮ ᱵᱚᱞ ᱠᱷᱮᱞ ᱫᱚ ᱦᱟᱸᱜ ᱠᱟᱹᱴᱤᱡ ᱱᱮᱥᱟ ᱞᱟᱜᱟᱣ ᱠᱟᱱᱟ ᱢᱟᱱᱮ ᱫᱤᱱᱟᱹᱢ ᱜᱮ ᱯᱮᱠᱴᱤᱥ ᱞᱟᱜᱟᱜᱼᱟ ᱡᱚᱫᱤᱭᱚ ᱢᱤᱫ ᱵᱮᱲᱟ ᱥᱮᱛᱟᱜ ᱵᱮᱲᱟ ᱡᱩᱫᱤ ᱥᱚᱢᱚᱭ ᱵᱟᱝ ᱦᱩᱭᱩᱜᱼᱟ ᱛᱟᱦᱞᱮ ᱠᱷᱟᱱ ᱫᱚ ᱟᱹᱭᱩᱵ ᱵᱮᱲᱟ ᱯᱮᱥ ᱛᱤᱥ ᱪᱟᱞᱟᱜ ᱦᱩᱭᱩᱜ ᱜᱮᱭᱟ ᱱᱚᱝᱠᱟ ᱜᱮ ᱱᱮᱥᱟ ᱦᱩᱭ ᱠᱟᱱᱟ ᱢᱟᱱᱮ ᱵᱚᱞ ᱵᱟᱝ ᱠᱷᱮᱞ ᱞᱮᱠᱷᱟᱡ ᱴᱷᱤᱠ ᱵᱟᱝ ᱵᱩᱡᱷᱜᱟᱼᱟᱨᱠᱤ ᱠᱟᱹᱴᱤᱡ ᱨᱟᱹᱥᱠᱟᱹ ᱵᱟᱢ ᱵᱩᱡᱟ ᱥᱟᱶᱛᱮ ᱦᱚᱲᱢᱚ ᱦᱚ ᱴᱷᱤᱠ ᱴᱷᱟᱠ ᱵᱟᱝ ᱵᱩᱡᱟᱹᱜᱼᱟ ᱜᱚᱝᱠᱮ
ᱦᱮᱸ ᱮᱠᱫᱚᱢ ᱱᱚᱶᱟ ᱫᱚ ᱴᱷᱤᱠ ᱵᱮᱱ ᱞᱟᱹᱭ ᱠᱮᱫᱟ ᱡᱟᱦᱟᱸᱭ ᱠᱚ ᱵᱚᱞ ᱠᱷᱮᱞ ᱨᱮᱱ ᱢᱟᱱᱮ ᱵᱚᱞ ᱠᱷᱮᱞ ᱨᱮ ᱱᱮᱥᱟ ᱞᱟᱜᱟᱣ ᱠᱚᱜ ᱛᱟᱠᱚᱣᱟ ᱩᱱᱠᱩ ᱫᱚ ᱠᱷᱮᱞ ᱛᱮᱜᱮ ᱞᱟᱜᱟᱣ ᱠᱚᱣᱟ ᱵᱟᱝᱠᱚ ᱠᱷᱮᱞ ᱞᱮᱱᱠᱷᱟᱱ ᱦᱚᱲᱢᱚ ᱡᱩᱛᱜᱮ ᱵᱟᱠᱚ ᱟᱹᱭᱠᱟᱹᱣᱟ
ᱦᱮᱸ ᱜᱚᱝᱠᱮ ᱱᱚᱶᱟ ᱥᱮᱛᱟᱜ ᱨᱮ ᱫᱟᱹᱲ ᱵᱟᱲᱟ ᱥᱮ ᱠᱷᱮᱞ ᱫᱚ ᱟᱹᱰᱤ ᱜᱮ ᱱᱟᱯᱟᱭᱟ ᱥᱟᱶᱛᱮ ᱦᱚᱲᱢᱚ ᱦᱚ ᱵᱷᱟᱜᱮ ᱛᱟᱦᱮᱱᱟ᱾ ᱥᱟᱶᱛᱮ ᱢᱚᱱᱮ ᱡᱤᱣᱤ ᱠᱚᱦᱚ ᱯᱷᱨᱮᱥ ᱛᱟᱦᱮᱱᱟ ᱱᱚᱝᱠᱟ ᱞᱮᱠᱟ ᱥᱟᱹᱨᱤᱜᱮ ᱵᱩᱡᱽ ᱫᱚ ᱵᱩᱡᱩᱜ ᱜᱮᱭᱟ
ᱦᱮᱸ
ᱦᱚᱭ ᱜᱚᱝᱠᱮ
ᱟᱨᱚ ᱟ ᱠᱷᱮᱞ ᱠᱚᱦᱚ ᱫᱚᱨᱠᱟᱨ ᱜᱮᱭᱟ ᱥᱟᱶᱛᱮ ᱱᱚᱣᱟ ᱟᱩᱡᱷᱟᱹᱣ ᱵᱮᱭᱟᱢ ᱠᱚ
ᱚᱡᱚᱜ ᱜᱮ ᱱᱚᱶᱟ ᱠᱷᱮᱞ ᱥᱟᱶ-ᱥᱟᱶᱛᱮ ᱡᱮᱢᱚᱱ ᱜᱮᱭᱟᱱ ᱜᱮᱭᱟᱱ ᱫᱤᱠᱟᱛᱮ ᱯᱟᱲᱦᱟᱣ ᱫᱚ ᱱᱤᱦᱟᱹᱛᱤ ᱫᱚᱨᱠᱟᱨ ᱠᱟᱱ ᱜᱮᱭᱟ ᱜᱚᱝᱠᱮ
ᱟᱨ
ᱯᱟᱲᱦᱟᱣ ᱵᱟᱝ ᱠᱷᱟᱹᱛᱤᱨ ᱛᱮ ᱵᱚᱦᱩᱛ ᱦᱚᱲ ᱜᱮᱭᱟᱱ ᱵᱟᱝ ᱦᱩᱭᱩᱜ ᱠᱟᱱ ᱛᱟᱠᱚᱣᱟ ᱥᱟᱶᱛᱮ ᱡᱟᱦᱟᱸᱭ ᱵᱟᱦᱟ ᱡᱟᱦᱟ ᱱᱤᱛ ᱨᱮ ᱠᱟᱹᱢᱤ ᱠᱚᱨᱟᱣ ᱵᱟᱝ ᱠᱟᱱᱟ ᱚᱱᱠᱟᱱᱟᱜ ᱟᱢᱫᱟ ᱠᱤᱪᱷᱩ ᱠᱚ ᱠᱟᱹᱢᱤ ᱭᱮᱫᱟ ᱞᱟᱹᱭ ᱠᱮᱭᱟᱢ ᱯᱟᱲᱦᱟᱣ ᱛᱚ ᱱᱤᱦᱟᱹᱛᱤ ᱫᱚᱨᱠᱟᱨ ᱜᱮ
ᱦᱮᱸ ᱡᱚᱛᱚ ᱜᱮ ᱫᱚᱨᱠᱟᱨ ᱯᱟᱲᱦᱟᱣ ᱠᱷᱮᱞ ᱦᱚᱸ ᱮᱱᱮᱡ ᱥᱮᱨᱮᱧ ᱦᱚᱸ ᱥᱟᱱᱟᱢᱟᱜ ᱜᱮ ᱟᱫᱚ ᱚᱱᱠᱟᱜᱮ ᱟᱵᱚ ᱤᱭᱟᱹ ᱠᱟᱛᱮᱫ ᱠᱚᱨᱟᱣ ᱦᱩᱭᱩᱜ ᱛᱟᱵᱚᱱᱟ ᱡᱟᱦᱟᱸ ᱫᱚ ᱵᱩᱜᱤᱭᱟᱜ ᱫᱚ ᱠᱚᱨᱟᱣ ᱟᱵᱚᱱ ᱥᱮ ᱡᱟᱦᱟᱱᱟᱜ ᱫᱚ ᱵᱟᱹᱲᱤᱡ ᱡᱟ ᱟᱫᱚ ᱵᱟᱹᱲᱤᱡ ᱟᱜ ᱠᱟᱱᱟ ᱚᱱᱟ ᱫᱚ ᱚᱱᱠᱟ ᱜᱮ ᱥᱟᱦᱟ ᱠᱟᱜ ᱦᱩᱭᱩᱜᱼᱟ᱾
ᱦᱚᱭ ᱜᱚᱝᱠᱮ
ᱟᱨ ᱜᱚᱝᱠᱮ ᱱᱚᱶᱟ ᱡᱮ ᱵᱚᱞ ᱠᱷᱮᱞ ᱞᱮ ᱠᱟᱹᱴᱤᱡ ᱠᱟᱛᱷᱟ ᱨᱟᱠᱟᱵ ᱟᱠᱟᱱᱟ ᱟᱨ ᱱᱚᱶᱟ ᱵᱚᱞ ᱠᱷᱮᱞ ᱫᱚ ᱦᱟᱸᱜ ᱜᱚᱝᱠᱮ ᱢᱟᱱᱮ ᱟᱯᱮᱥᱮᱫ ᱫᱚ ᱪᱮᱫ ᱠᱷᱮᱞ ᱠᱚ ᱵᱮᱥᱤ ᱦᱩᱭᱩᱜ ᱜᱮᱭᱟ
ᱱᱚᱝᱠᱟ ᱢᱟᱱᱮ ᱯᱚᱭᱥᱟ ᱠᱷᱮᱞ ᱯᱚᱭᱥᱟ ᱫᱤᱭᱮ ᱦᱚᱸ ᱟᱨ ᱥᱩᱠᱨᱤ ᱟᱹᱠᱤᱱ ᱵᱟᱨᱭᱟ ᱜᱮ ᱟᱨ ᱦᱩᱰᱤᱧ ᱜᱤᱫᱽᱨᱟᱹᱣᱟᱜ ᱫᱚ ᱦᱩᱭᱩᱜ-ᱟ ᱚᱱᱠᱟ ᱯᱚᱞᱴᱨᱤ ᱨᱮᱭᱟᱜ
ᱟᱪᱪᱷᱟ ᱟᱪᱪᱷᱟ ᱟᱞᱮ ᱥᱮᱫ ᱫᱚ ᱦᱟᱸᱜ ᱜᱚᱝᱠᱮ ᱱᱚᱶᱟ ᱥᱩᱠᱨᱤ ᱠᱟᱹᱥᱤ ᱠᱤᱨᱤᱥ ᱥᱮ ᱢᱮᱨᱚᱢ ᱠᱚ ᱥᱤᱠᱮᱞ ᱟᱜᱮ ᱫᱚᱦᱟᱸᱜ ᱫᱚᱢᱮ ᱦᱩᱭᱩᱜ ᱠᱟᱱ ᱛᱟᱦᱮᱱᱟ ᱢᱮᱱᱠᱷᱟᱱ ᱱᱤᱛᱚᱜ ᱚᱠᱛᱚ ᱨᱮᱫᱚ ᱱᱚᱶᱟ ᱴᱟᱠᱟ ᱥᱮ ᱠᱟᱢ ᱥᱮ ᱯᱩᱞᱴᱤ ᱵᱚᱭᱞᱟᱨ ᱱᱚᱶᱟ ᱠᱷᱮᱞ ᱜᱮ ᱵᱤᱥᱮᱥ ᱠᱟᱭᱛᱮ ᱵᱟᱹᱲᱛᱤ ᱧᱮᱞᱚᱜ ᱠᱟᱱᱟ
ᱦᱳᱭ ᱦᱳᱭ ᱾
ᱦᱳᱭ ᱜᱚᱢᱠᱮ ᱾ ᱱᱤᱛᱚᱜ ᱢᱟ ᱦᱟᱸᱜ ᱱᱚᱝᱠᱟ ᱥᱩᱠᱨᱤ ᱠᱚᱨᱮ ᱨᱮᱱᱟᱜ ᱫᱟᱢ ᱦᱚᱸ ᱟᱞᱮ ᱥᱮᱫ ᱢᱟ ᱫᱚᱢᱮ ᱜᱮ ᱥᱮ ᱢᱮᱨᱚᱢ ᱠᱟᱥᱤ ᱠᱚᱨᱮᱱᱟᱜ ᱜᱮ ᱥᱮ ᱚᱱᱟ ᱠᱷᱟᱹᱛ ᱵᱷᱨᱤᱜᱮ ᱦᱚᱭᱛᱚ ᱱᱚᱝᱠᱟ ᱞᱮᱠᱟ ᱠᱷᱮᱞ ᱫᱚ ᱵᱟᱝ ᱦᱩᱭᱩᱜ ᱠᱟᱱᱟ ᱥᱩᱠᱨᱤ ᱠᱷᱮᱞ ᱫᱚ
ᱦᱮᱸ ᱮᱠᱷᱚᱱ ᱫᱚ ᱚᱱᱟ ᱯᱚᱭᱥᱟ ᱫᱤᱭᱮᱜᱮ ᱦᱟᱸᱜ ᱠᱚ ᱫᱚᱦᱚᱭᱮᱫᱟ ᱟᱞᱮᱥᱮᱫ ᱫᱚ ᱵᱤᱥᱤ ᱦᱟᱸᱜ
ᱚᱦᱚᱭ ᱜᱚᱢᱠᱮ ᱯᱩᱭᱥᱟᱹ
ᱥᱩᱠᱨᱤ ᱠᱚ ᱫᱚ ᱦᱚ ᱥᱩᱠ ᱥᱩᱠᱨᱤ ᱠᱚᱦᱚᱸ ᱚᱱᱠᱟ ᱫᱚ ᱵᱟᱠᱚ ᱧᱟᱢᱚᱜ ᱠᱟᱱᱟ ᱟᱨ ᱧᱟᱢᱚᱜ ᱠᱟᱱ ᱨᱮᱦᱚᱸ ᱚᱱᱟ ᱫᱚ ᱛᱷᱚᱲᱟ ᱤᱭᱟᱹ ᱧᱚᱜ ᱠᱟ ᱢᱟᱱᱮ ᱩᱱᱠᱩ, ᱢᱟᱱᱮ ᱡᱚᱜᱟᱣ ᱠᱚ ᱦᱩᱭᱩᱜᱼᱟ ᱧᱮᱞ ᱠᱚ ᱦᱩᱭᱩᱜᱼᱟ ᱚᱱᱮ ᱠᱷᱮᱞᱟ ᱡᱚᱛᱚ ᱫᱤᱱ ᱵᱟᱝ ᱦᱩᱭᱩᱜ ᱠᱟᱱ ᱾ ᱯᱟᱥᱮ ᱩᱱᱠᱩ ᱩᱱᱤ ᱥᱩᱠᱨᱤ
ᱟᱢ ᱞᱟᱹᱜᱤᱫ ᱠᱷᱟᱹᱴᱭᱟᱹ ᱞᱤᱧ ᱢᱮᱱ ᱟᱠᱟᱫᱟ ᱥᱟᱶᱛᱮ ᱱᱚᱣᱟ ᱫᱚ ᱦᱟᱸᱜ ᱱᱚᱝᱠᱟ ᱡᱚᱢ ᱧᱩ ᱨᱟᱹᱥᱠᱟᱹ ᱛᱟᱞᱟ ᱛᱮᱜᱮ ᱦᱩᱭᱩᱜᱼᱟ ᱥᱟᱶᱛᱮ ᱟᱨᱚ ᱵᱟᱹᱲᱤᱡ ᱤᱯᱷᱮᱠᱴ ᱢᱤᱫᱴᱮᱱ ᱜᱚᱝᱠᱮ ᱧᱮᱞᱚᱜ ᱠᱟᱱᱟ ᱱᱚᱣᱟ ᱨᱮᱫᱚ ᱾ ᱥᱟᱜ ᱠᱟᱢ ᱫᱟᱲᱮ ᱦᱮᱡ ᱱᱟᱠᱳ ᱥᱟᱶᱛᱮ ᱦᱟᱺᱰᱤ ᱯᱟᱹᱣᱨᱟᱹ ᱠᱚᱠᱚ ᱧᱩᱭᱮᱫ ᱠᱟᱱᱟ ᱫᱚᱢᱮ ᱾ ᱡᱟᱦᱟᱸᱭ ᱦᱟᱺᱰᱤ ᱯᱟᱹᱣᱨᱟᱹ ᱧᱩ ᱫᱚ ᱡᱟᱦᱟᱸᱭ ᱠᱚ ᱠᱷᱮᱹᱞᱟ ᱩᱱᱠᱩ ᱫᱤᱠ ᱫᱤᱭᱮ ᱫᱚ ᱦᱟᱸᱜ ᱟᱹᱰᱤ ᱜᱮ ᱵᱟᱹᱲᱤᱡ ᱜᱮᱭᱟ ᱟᱞᱤᱧ ᱫᱚᱞᱤᱧ ᱢᱚᱱᱮᱭᱟ ᱟᱵᱮᱱ ᱪᱮᱫ ᱵᱮᱱ ᱢᱚᱱᱮᱭᱟ?
ᱦᱮᱸ ᱦᱮᱸ ᱵᱟᱹᱲᱤᱡ ᱜᱮᱭᱟ ᱡᱚᱛᱚ ᱦᱚᱲᱟᱜ ᱜᱮ ᱵᱟᱹᱲᱤᱡ ᱜᱮᱭᱟ ᱦᱟᱺᱰᱤ ᱯᱟᱹᱣᱨᱟᱹ ᱫᱚ ᱡᱟᱦᱟᱸᱭ ᱠᱷᱮᱞᱳᱜ ᱦᱚᱲ ᱦᱚᱸ ᱟᱨ ᱵᱟᱝ ᱠᱷᱮᱞᱳᱜ ᱦᱚᱲ ᱦᱚᱸ ᱚᱱᱟ ᱫᱚ ᱦᱚᱲᱢᱚ ᱨᱮᱫᱚ ᱟᱹᱰᱤ ᱜᱮ ᱵᱟᱹᱲᱤᱡᱼ ᱮ ᱠᱟᱹᱢᱤᱭᱟᱭ ᱾ ᱟᱫᱚ ᱛᱚᱵᱩ ᱵᱟᱲᱟᱭ ᱠᱟᱜ ᱨᱮᱦᱚᱸ ᱵᱚᱱ, ᱛᱚᱵᱩ ᱨᱮᱦᱚᱸ ᱡᱟᱦᱟᱸᱭ ᱵᱟᱲᱟᱭ ᱦᱚᱲ ᱦᱚᱸ ᱮᱱᱨᱮᱦᱚᱸ ᱠᱚ ᱧᱩᱭ ᱜᱮᱭᱟ ᱾ ᱚᱱ ᱡᱮᱢᱚᱱ ᱠᱚᱞ ᱠᱷᱮᱞ ᱪᱮᱫ ᱞᱮᱠᱟ ᱱᱮᱥᱟ ᱾
ᱱᱚᱣᱟ ᱦᱟᱺᱰᱤ ᱯᱟᱹᱣᱨᱟᱹ ᱡᱩᱜᱽ ᱫᱚ ᱟᱹᱰᱤ ᱜᱮ ᱠᱷᱟᱨᱟᱯᱟ ᱢᱮᱱᱠᱷᱟᱱ ᱠᱟᱛᱷᱟ ᱨᱮᱠᱚ ᱞᱟᱹᱭ ᱠᱟᱫᱟ ᱵᱟᱝᱢᱟ ᱢᱤᱫ ᱯᱷᱩᱲᱩᱜ ᱫᱚ ᱨᱟᱱ ᱞᱮᱠᱟᱭ ᱠᱟᱹᱢᱤᱭᱟ ᱟᱨ ᱵᱟᱨ ᱯᱷᱩᱲᱩᱜ ᱫᱚ ᱟᱨᱠᱤ ᱚᱱᱠᱟ ᱫᱚ ᱵᱟᱝ ᱮᱱᱠᱷᱟᱱ ᱡᱩᱫᱤᱭᱳ ᱦᱟᱺᱰᱤ ᱥᱚᱨᱮᱥ ᱜᱮᱭᱟ ᱢᱮᱱ ᱠᱷᱟᱱ ᱯᱟᱣᱨᱟᱹ ᱫᱚ ᱟᱹᱰᱤ ᱠᱷᱟᱨᱟᱯᱟᱭ ᱡᱚᱫᱤᱭᱳ ᱢᱤᱫ ᱯᱷᱩᱲᱩᱜ ᱜᱮ ᱧᱩᱭ ᱢᱮ ᱨᱟᱱ ᱞᱮᱠᱟ ᱫᱚ ᱱᱚᱝᱠᱟ ᱵᱟᱹᱲᱛᱤ ᱫᱚ ᱵᱟᱝᱜᱮ ᱾ ᱡᱮᱦᱮᱛᱩ ᱢᱮᱱᱟᱜ ᱛᱟᱵᱚᱱᱟ ᱦᱟᱹᱰᱤ ᱫᱚ ᱵᱚᱸᱜᱟ ᱵᱩᱨᱩ ᱠᱚᱨᱮ ᱚᱱᱟ ᱠᱷᱟᱹᱛᱤᱨ ᱠᱚ ᱞᱟᱹᱭ ᱠᱮᱫᱟ ᱵᱟᱝᱢᱟ ᱢᱤᱫ ᱯᱷᱩᱲᱩ ᱫᱚ ᱨᱟᱱ ᱞᱮᱠᱟᱭ ᱠᱟᱹᱢᱤᱭᱟ ᱛᱚ ᱚᱱᱟ ᱢᱤᱫ ᱯᱷᱩᱲᱩᱜ ᱞᱮᱠᱟᱜᱮ ᱡᱟᱹᱥ ᱛᱤ ᱫᱚ ᱵᱟᱝ ᱾ ᱛᱚ ᱱᱚᱝᱠᱟ ᱜᱮ ᱴᱷᱤᱠ ᱟ ᱢᱮᱱ ᱠᱷᱟᱱ ᱩᱛᱩ ᱨᱚᱠᱛᱚ ᱫᱚ ᱟᱹᱰᱤ ᱠᱷᱟᱨᱯᱟ ᱫᱤᱥᱟ. ᱟᱫ ᱞᱮᱠᱟ ᱾ ᱥᱮ ᱵᱚᱦᱩ ᱞᱟᱹᱴᱩ ᱨᱩᱯ ᱟᱡᱟᱨᱢ ᱯᱟᱲᱟᱣ ᱫᱟᱲᱮᱭᱟᱜᱼᱟ ᱛᱟ ᱱᱚᱣᱟ ᱫᱚ ᱟᱹᱰᱤ ᱜᱮ ᱠᱷᱟᱨᱟᱯᱟ ᱾
ᱦᱮᱸ ᱟᱹᱰᱤ ᱡᱚᱛᱷᱟᱛᱟᱜ ᱜᱮᱵᱮᱱ ᱞᱟᱹᱭ ᱠᱟᱫᱟ ᱟᱫᱚ ᱡᱟᱦᱟᱸᱭ ᱱᱚᱶᱟ ᱨᱮ ᱢᱮᱱᱟᱜ ᱠᱟᱜ ᱠᱚᱣᱟ ᱧᱩ ᱱᱮᱥᱟ ᱨᱮ ᱡᱟᱦᱟᱸᱭ ᱱᱮᱥᱟᱻ ᱚᱱᱠᱟ ᱡᱮᱢᱚᱱ ᱵᱚᱞ ᱠᱷᱮᱞ ᱪᱮᱫ ᱞᱮᱠᱟ ᱱᱮᱥᱟ ᱡᱟᱦᱟᱸᱭ ᱠᱷᱮᱞ ᱞᱮᱱᱠᱷᱟᱱᱡ ᱠᱷᱮᱞ ᱜᱮ ᱥᱟᱱᱟᱭᱮᱭᱟ, ᱡᱟᱦᱟᱸᱭ ᱧᱩ ᱦᱚᱲ ᱦᱚᱸ ᱩᱱᱤ ᱫᱚ ᱱᱚᱶᱟ ᱧᱮᱞ ᱞᱮᱠᱷᱟᱡ ᱫᱚ ᱧᱩ ᱜᱮ ᱥᱟᱱᱟᱭᱮᱭᱟ᱾ ᱟᱫᱚ,
ᱦᱳᱭ ᱜᱚᱝᱠᱮ ᱱᱚᱶᱟ ᱫᱚ ᱢᱤᱫ
ᱚᱱᱟ ᱯᱚᱨᱚᱵᱽ ᱯᱚᱨᱵᱟᱥ ᱠᱚᱨᱮ ᱦᱮᱸ ᱯᱚᱨᱚᱵᱽ ᱯᱚᱨᱵᱟᱥ ᱠᱚᱨᱮ ᱢᱤᱫ ᱵᱟᱨ ᱫᱚᱭ ᱫᱤᱱ ᱫᱚ ᱴᱷᱤᱠ ᱜᱮᱭᱟ ᱟᱨ ᱱᱚᱝᱠᱟ ᱡᱩᱫᱤ ᱫᱤᱱᱟᱹᱢ ᱫᱤᱱ ᱜᱮ, ᱧᱩᱭᱟᱠᱚ ᱚᱱᱟ ᱫᱚ ᱟᱨᱚ ᱵᱟᱹᱲᱤᱡ ᱟᱜ ᱠᱟᱱᱟ ᱚᱱᱟ ᱯᱚᱨᱚᱵᱽ ᱯᱚᱨᱵᱷᱟᱟᱥ ᱢᱤᱫ ᱫᱤᱱ ᱵᱟᱨ ᱫᱤᱱ ᱫᱚ ᱴᱷᱤᱠ ᱜᱮᱭᱟ᱾
ᱦᱩᱸ ᱦᱩᱸ ᱦᱩᱸ ᱱᱚᱣᱟ ᱫᱚ ᱡᱩᱫᱤ ᱱᱤᱛᱚᱜ ᱦᱤᱛᱚᱜ ᱡᱩ ᱛᱤ ᱧᱩᱭ ᱫᱟ ᱚᱱᱠᱟ ᱚᱵᱽᱵᱷᱟᱥ ᱨᱮ ᱯᱚᱨᱤᱱᱚᱛᱚᱜ ᱛᱟᱭᱟ ᱥᱮ ᱵᱟᱝ? ᱟᱹᱰᱤ ᱢᱤᱫᱴᱟᱝ ᱟᱹᱰᱤ ᱢᱤᱫᱴᱟᱝ ᱵᱟᱹᱲᱤ ᱟ ᱢᱟᱱᱮ ᱮᱴᱠᱮᱼᱴᱚᱲᱮ ᱨᱮ ᱯᱟᱲᱟᱣ ᱫᱟᱲᱮᱭᱟᱜᱼᱟ ᱢᱤᱫ ᱫᱤᱱ ᱥᱟᱜ ᱠᱟᱢ ᱧᱩᱭᱮᱜ ᱠᱟᱱᱟ ᱟᱭᱟᱜ ᱢᱟ ᱚᱥ ᱥᱩᱵᱤᱫᱷᱟ ᱦᱩᱭᱩᱜ ᱛᱟᱭᱟ ᱥᱟᱶᱛᱮ ᱟᱡ ᱥᱟᱶᱛᱮ ᱟᱨᱚ ᱱᱚᱝᱠᱟ ᱾ ᱦᱩᱭᱩᱜᱼᱟ ᱱᱚᱝᱠᱟ ᱧᱮᱞᱚᱜ ᱠᱟᱱᱟ ᱟᱨᱠᱤ ᱾
ᱦᱮᱸ ᱚ ᱚᱱᱠᱟ ᱜᱮ ᱡᱟᱦᱟᱸ ᱠᱚᱨᱮ ᱢᱟᱱᱮ ᱟᱹᱛᱩ ᱠᱚᱨᱮ ᱫᱚ ᱯᱟᱹᱣᱨᱟᱹ ᱠᱚ ᱵᱮᱱᱟᱣ ᱡᱮ᱾ ᱟᱫᱚ ᱚᱱᱠᱟ ᱟᱹᱛᱩ ᱠᱚᱨᱮ ᱚᱱᱠᱟ ᱠᱩᱲᱤ ᱦᱚᱯᱚᱱ ᱜᱮᱠᱚ ᱵᱮᱱᱟᱣ ᱜᱮᱭᱟ ᱚᱱᱟ ᱡᱩᱫᱤ ᱚᱱᱠᱟ ᱾ ᱥᱳᱞᱳ ᱟᱱᱟ ᱜᱟᱞᱢᱟᱨᱟᱣ ᱠᱟᱛᱮ ᱡᱩᱚᱫᱤ ᱵᱚᱱᱫᱚ ᱠᱮᱭᱟ ᱠᱚ ᱛᱟᱦᱚᱞᱮ ᱠᱷᱟᱱ ᱫᱚ ᱛᱷᱚᱲᱟ ᱠᱚᱢ ᱧᱚᱜᱚᱜᱼᱟ ᱟᱨ ᱡᱟᱦᱟᱸ ᱵᱟ ᱵᱟᱡᱟᱨ ᱠᱚᱨᱮ ᱡᱟᱦᱟᱸ ᱧᱟᱢᱚᱜ ᱠᱟᱱᱟ ᱫᱮᱥᱤ ᱠᱚ ᱚᱱᱟ ᱠᱚᱦᱚᱸ ᱛᱚ ᱩᱱᱠᱩ ᱫᱚ ᱞᱟᱭᱥᱮᱱᱥ ᱠᱚᱨᱟ ᱢᱮᱱᱟᱜ ᱟᱠᱟᱫ ᱛᱟᱠᱚᱣᱟ ᱩᱱᱠᱩᱣᱟᱜ ᱫᱚ ᱵᱟᱝ ᱵᱚᱱ ᱵᱚᱱᱫᱚ ᱫᱟᱲᱮᱭᱟᱜᱼᱟ᱾ ᱚᱱᱟ ᱫᱚ ᱱᱤᱡᱮ ᱛᱮᱜᱮ ᱡᱟᱦᱟᱸᱭ
ᱵᱚᱱᱫᱷ ᱫᱚ ᱦᱟᱸᱜ ᱟᱹᱰᱤ ᱡᱚᱛᱷᱟᱛ ᱠᱟᱛᱷᱟ ᱜᱮᱵᱮᱱ ᱞᱟᱹᱭ ᱠᱟᱫᱟ ᱟᱛᱩ ᱫᱤᱥᱚᱢ ᱠᱚᱨᱮ ᱵᱚᱱᱫᱚ ᱫᱚ ᱢᱮᱱᱠᱷᱟᱱ ᱟᱞᱮ ᱥᱮᱫ ᱫᱚ ᱦᱟᱸᱜ ᱡᱩᱫᱤ ᱟᱜᱮ ᱧᱮᱞᱚᱜ ᱠᱟᱱ ᱛᱟᱦᱮᱱᱟ ᱟᱹᱠᱷᱨᱤᱧ ᱛᱚ ᱢᱮᱱᱠᱷᱟᱱ ᱦᱤᱛᱚᱜ ᱚᱠᱛᱚ ᱨᱮᱫᱚ ᱦᱟᱸᱜ ᱠᱟᱹᱴᱤᱡ ᱠᱚ ᱠᱚᱢ ᱧᱚᱜ ᱟᱠᱟᱫᱟ ᱢᱟᱱᱮ ᱚᱱᱠᱟ ᱞᱮᱠᱟ ᱫᱚ ᱵᱟᱝ ᱠᱚ ᱪᱟᱞᱩᱭ ᱡᱩᱫᱤ ᱠᱚ ᱟᱹᱠᱷᱨᱤᱧᱮᱜ ᱠᱟᱱᱟ ᱩᱠᱩ ᱪᱩᱠᱩ ᱢᱮᱱᱠᱷᱟᱱ ᱟᱹᱰᱤ ᱜᱮ ᱠᱚᱢ ᱟᱠᱟᱱᱟ᱾
ᱦᱮᱸ᱾ ᱦᱮᱸ ᱵᱚᱱᱫᱚ ᱜᱮ ᱫᱚᱨᱠᱟᱨ ᱱᱚᱣᱟ ᱯᱟᱛᱟ ᱪᱷᱟᱛᱟ ᱠᱚᱨᱮ ᱦᱚᱸᱛᱚ ᱟᱭᱢᱟ ᱜᱮ ᱧᱮᱞᱚᱜ ᱠᱟᱱ ᱜᱮᱭᱟ ᱯᱟᱹᱣᱨᱟᱹ ᱠᱩᱠᱩ ᱤᱫᱤᱭᱮᱜ ᱜᱮᱭᱟ ᱟᱨ ᱠᱚ ᱟᱠᱷᱨᱤᱧ ᱫᱟ᱾ ᱚ᱾ ᱱᱚᱣᱟ ᱠᱚᱫᱚ ᱯᱟᱛᱟ ᱪᱷᱟᱛᱟ ᱠᱚᱨᱮ ᱥᱮ ᱟᱹᱛᱩ ᱠᱚᱨᱮ ᱫᱚ ᱵᱟᱝ ᱠᱚᱨᱟᱣ ᱞᱮᱠᱷᱟᱡ ᱜᱮ ᱴᱷᱤᱠᱚᱜᱼᱟ ᱤᱧ ᱦᱚᱸᱧ ᱢᱚᱱᱮᱭᱟ᱾
ᱦᱳᱭ ᱜᱚᱢᱠᱮ ᱥᱟᱹᱨᱤ ᱜᱮ ᱱᱚᱣᱟ ᱠᱚᱫᱚ ᱯᱳᱭᱞᱳ ᱫᱚ ᱩᱪᱤᱛ ᱜᱮ ᱵᱟᱝ ᱠᱟᱱᱟ ᱟᱵᱚ ᱛᱚ ᱫᱤᱛᱤᱭᱚ ᱵᱚᱸᱜᱟ ᱵᱩᱨᱩ ᱠᱚᱨᱮ ᱪᱚᱰᱚᱨ ᱢᱮᱱᱟᱜ ᱛᱟᱵᱚᱱᱟ ᱛᱟᱞᱚᱦᱮ ᱱᱚᱣᱟ ᱦᱟᱺᱰᱤ ᱢᱮᱱᱟᱜ ᱠᱟᱜ ᱛᱟᱵᱚᱱᱟ ᱦᱟᱺᱰᱤ ᱜᱤ ᱛᱮᱜᱮ ᱵᱚᱱ ᱪᱚᱰᱚᱨ ᱢᱟ᱾ ᱱᱚᱝᱠᱟ ᱵᱚᱸᱜᱟᱼᱵᱩᱨᱩ ᱢᱟᱱᱟᱣ ᱞᱟᱹᱜᱤᱫ ᱫᱚ ᱦᱟᱺᱰᱤ ᱫᱚ ᱢᱟᱱᱮ ᱯᱳᱭᱨᱳ ᱫᱚ ᱵᱟᱝ ᱜᱮ᱾
ᱩᱸ ᱵᱟ
ᱯᱟᱹᱣᱨᱟᱹ ᱫᱚ ᱵᱟᱹᱱᱩᱜ ᱛᱟᱵᱚᱱᱟ ᱠᱤᱱᱛᱩ ᱜᱚᱝᱠᱮ ᱚᱠᱟ ᱥᱮᱫ ᱫᱚ ᱧᱮᱞᱚᱜ ᱠᱟᱱᱟ ᱚᱱᱟ ᱯᱟᱹᱣᱨᱟᱹ ᱦᱚᱸᱠᱚ ᱪᱚᱰᱚᱨᱮᱜ ᱠᱟᱱᱟ᱾ ᱢᱮᱱᱠᱷᱟᱱ ᱟᱯᱮ ᱥᱮᱜ ᱜᱚᱝᱠᱮ ᱱᱚᱝᱠᱟ ᱞᱮᱠᱟ ᱧᱮᱞᱚᱜ ᱠᱟᱱᱟ?
ᱦᱮᱸ ᱦᱟᱺᱰᱤ ᱦᱚᱸ ᱪᱚᱰᱚᱨ ᱜᱮᱭᱟ᱾ ᱟᱨ ᱦᱮᱸ ᱯᱟᱹᱣᱨᱟᱹ ᱦᱚᱸᱠᱚ ᱪᱚᱰᱚᱨ ᱜᱮᱭᱟ ᱧᱮᱞ ᱦᱩᱭ ᱠᱟᱱᱟ ᱪᱚᱰᱚᱨ ᱵᱟᱲᱟ ᱟᱠᱟᱫ ᱜᱮᱭᱟ ᱠᱚ᱾
ᱮᱛᱮ ᱟᱹᱞᱤᱧ ᱫᱚ ᱦᱟᱸᱜ ᱜᱚᱝᱠᱮ ᱵᱟᱲᱟᱭᱟᱞᱤᱧ ᱵᱟᱝᱢᱟ
ᱦᱩᱸ᱾
ᱟᱵᱩᱣᱟᱜ ᱵᱚᱸᱜᱟᱼᱵᱩᱨᱩ᱾ ᱢᱟᱱᱟᱣ ᱞᱟᱹᱜᱤᱫ ᱱᱚᱣᱟ ᱦᱟᱺᱰᱤ ᱪᱚᱰᱚᱨ ᱜᱮ ᱱᱟᱯᱟᱭᱟ ᱢᱮᱱᱠᱷᱟᱱ ᱯᱟᱹᱣᱨᱟᱹ ᱫᱚ ᱵᱟᱝ ᱜᱮ ᱯᱟᱹᱣᱨᱟᱹ ᱫᱚᱞᱮ ᱟᱸᱡᱚᱢ ᱵᱟᱲᱟ ᱡᱟᱦᱟᱸᱭ ᱱᱚᱝᱠᱟ ᱜᱚᱡ ᱜᱩᱨ ᱱᱟᱭ ᱛᱟᱦᱚᱞᱮ ᱩᱱᱤ ᱧᱩᱛᱩᱢ ᱛᱮᱫᱚ ᱦᱟᱸᱜ ᱱᱚᱝᱠᱟ ᱠᱚ ᱪᱚᱰᱚᱨ ᱜᱮᱭᱟ, ᱢᱮᱱ ᱛᱚ ᱢᱮᱱᱠᱷᱟᱱ ᱦᱟᱸᱰᱤ ᱫᱩᱠᱩ‌ ᱪᱚᱰᱚᱨ, ᱯᱟᱹᱣᱨᱟᱹ ᱠᱩ‌ ᱪᱚᱰᱚᱨ ᱜᱮᱭᱟ᱾ ᱮᱴᱟᱜ ᱵᱚᱸᱜᱟᱼᱵᱩᱨᱩ ᱠᱚᱨᱮ ᱱᱚᱝᱠᱟ ᱫᱚ ᱦᱟᱸᱜ ᱵᱟᱝ ᱟᱸᱡᱚᱢ ᱟᱸᱡᱚᱢ ᱛᱤᱭᱟᱹᱜ ᱠᱟᱫᱟ᱾
ᱚᱸ ᱵᱟ ᱤᱭᱟᱹ ᱡᱚᱠᱷᱟᱡ ᱠᱚᱫᱚ ᱯᱟᱹᱣᱨᱟᱹ ᱫᱚ ᱵᱟᱝ ᱪᱚᱰᱚᱨ ᱦᱩᱭᱩᱜᱼᱟ ᱱᱚᱣᱟ ᱡᱟᱦᱟᱸ ᱥᱚᱦᱚᱨᱟᱭ ᱨᱮ ᱵᱟᱦᱟ ᱨᱮ ᱥᱮ ᱡᱟᱦᱟᱸ ᱱᱟᱜ ᱤᱭᱟᱹ ᱨᱮ ᱩᱱ ᱡᱚᱠᱷᱚᱡ ᱫᱚ‌ᱵᱟ᱾ ᱚᱱᱟ ᱜᱚᱡ ᱜᱩᱨ ᱨᱮᱜᱮ ᱩᱱᱠᱩ ᱡᱟᱦᱟᱸᱭ ᱦᱟᱯᱲᱟᱢ ᱠᱩ᱾ ᱩᱱᱠᱩ ᱜᱮ ᱚᱱᱟ ᱯᱟᱹᱣᱨᱟᱹ ᱫᱚ ᱪᱚᱰᱚᱨ ᱜᱮ ᱦᱩᱭᱩᱜᱼᱟ ᱟᱨ ᱱᱚᱣᱟ ᱡᱟᱦᱟᱸ ᱜᱷᱚᱨᱮ ᱡᱟᱦᱮᱨ ᱢᱟᱱᱮ ᱤᱭᱟᱹ ᱚᱲᱟᱜ ᱨᱮᱜᱮ ᱡᱟᱦᱟᱸ ᱥᱚᱦᱚᱨᱟᱭ ᱠᱚᱨᱮ ᱵᱚᱸᱜᱟᱜ ᱠᱚ ᱦᱚᱭᱚᱜ ᱜᱮᱭᱟ᱾ ᱩᱱ ᱡᱚᱠᱷᱟᱡ ᱛᱚ ᱵᱟᱝ᱾
ᱤ ᱥᱚᱢᱚᱭ ᱜᱚᱝᱠᱮ᱾ ᱩᱸᱜ ᱦᱚᱭ᱾
ᱩᱸ᱾
ᱥᱟᱹᱨᱤ ᱜᱮ ᱱᱚᱣᱟ ᱯᱟᱹᱣᱨᱟᱹ ᱠᱚ ᱡᱟᱦᱟᱸᱭ ᱠᱚ ᱪᱚᱰᱚᱨᱮᱜ ᱠᱟᱱᱟ ᱛᱚ ᱱᱚᱣᱟ ᱫᱚ ᱟᱹᱞᱤᱧ ᱫᱚ ᱵᱮᱼᱵᱟᱹᱲᱤᱡ ᱜᱮᱞᱤᱧ ᱢᱚᱱᱮᱭᱮᱫᱟ᱾
ᱦᱮᱸ᱾
ᱦᱳᱭ ᱜᱚᱝᱠᱮ ᱟᱨ ᱱᱤᱛᱚᱜ ᱟᱥᱟᱲ ᱵᱚᱸᱜᱟ ᱫᱤᱱ ᱫᱚᱦᱟᱸᱜ ᱜᱚᱢᱠᱮ ᱟᱞᱮ ᱥᱮᱫ ᱫᱚ ᱱᱚᱶᱟ ᱵᱟᱹᱨᱩ ᱰᱟᱝ ᱠᱩ ᱫᱚᱢᱮ ᱞᱮ ᱥᱟᱵ ᱵᱟᱲᱟ ᱠᱮᱜ ᱠᱚᱣᱟ ᱵᱟᱨ ᱫᱤᱱ ᱦᱟᱸᱜ ᱱᱩᱝᱠᱟ ᱵᱟᱹᱨᱩ ᱰᱟᱝ ᱠᱚ ᱟᱯᱮ ᱥᱮᱜ ᱯᱮ ᱥᱟᱵ ᱵᱟᱲᱟ ᱠᱮᱜ ᱠᱚ ᱚᱰᱩᱠ ᱵᱟᱲᱟᱭᱮᱱ ᱜᱮᱭᱟ ᱠᱩ᱾
ᱦᱮᱸ ᱩᱰᱩᱠᱚᱜ ᱠᱟᱱ ᱜᱮᱭᱟ ᱠᱚ ᱟᱫᱚ ᱟᱹᱞᱤᱧ ᱫᱚ ᱵᱟᱹᱞᱤᱧ ᱪᱟᱞᱟᱣ ᱠᱟᱱᱟ ᱦᱟᱸᱜ᱾ ᱟᱸᱨ
ᱵᱟᱨᱩᱰᱟᱹᱝ ᱫᱚ ᱢᱮᱱᱟᱜ ᱫᱚ ᱢᱮᱱᱟᱜ ᱠᱚ ᱜᱮᱭᱟ ᱟᱯᱮ ᱥᱮᱜ ᱫᱚ᱾
ᱦᱮᱱᱟᱜ ᱦᱮᱸ ᱢᱮᱱᱟᱜ ᱠᱚ ᱜᱮᱭᱟ ᱵᱟᱹᱨᱩᱰᱟᱝ ᱦᱚᱸ ᱡᱚᱢ ᱵᱟᱲᱟᱣ ᱠᱟᱜ ᱠᱚ ᱜᱮᱭᱟ ᱞᱤᱧ ᱟᱫᱚ ᱚᱱᱮ ᱦᱟᱸᱜ ᱥᱮᱸᱫᱽᱨᱟ ᱠᱩᱫᱚ ᱵᱟᱝ ᱪᱟᱞᱟᱣ ᱦᱩᱭ ᱠᱟᱱᱟ ᱵᱟᱨᱩᱜᱰᱟᱝ ᱠᱚ ᱜᱚᱡ ᱠᱚᱫᱚ᱾
ᱦᱮᱸ ᱜᱚᱝᱠᱮ ᱥᱮᱸᱫᱽᱨᱟ ᱠᱟᱛᱷᱟ ᱵᱤᱱ ᱞᱟᱹᱭ ᱠᱮᱫᱟ ᱢᱟ ᱟᱫᱚ ᱥᱮᱸᱫᱽᱨᱟ ᱫᱚ ᱦᱟᱸᱜᱼᱼ ᱟᱜᱮ ᱫᱚ ᱪᱤᱜᱠᱟ ᱛᱟᱦᱮᱸ ᱠᱟᱱᱟ ᱢᱮᱱᱠᱷᱟᱱ ᱦᱤᱸᱛᱚᱜ ᱚᱠᱛᱚ ᱨᱮᱫᱚ ᱟᱞᱮ ᱥᱮᱜ ᱫᱚ ᱦᱟᱸᱜ ᱟᱹᱰᱤ ᱜᱮ ᱠᱚᱢ ᱠᱟᱱᱟ‌ ᱜᱚᱝ ᱠᱮ ᱟᱯᱮ ᱥᱮᱜ ᱫᱚ ᱾
ᱩᱱᱻ ᱥᱮᱸᱫᱽᱨᱟ ᱟᱞᱮ ᱥᱮᱜ ᱦᱚᱸ ᱚᱱᱠᱟ ᱵᱤᱨ ᱠᱚᱦᱚᱸ ᱵᱟᱹᱱᱩᱜ ᱠᱟᱜ-ᱟ ᱟᱫᱚᱼᱼ ᱱᱚᱣᱟ ᱜᱟᱡᱟᱲ ᱠᱚᱨᱮ ᱜᱮ ᱚᱱᱟ ᱜᱩᱰᱩ ᱥᱮᱼᱼ ᱩᱱᱠᱩ ᱠᱩᱞᱟᱹᱭ ᱱᱚᱜ-ᱚ ᱱᱚᱶᱟ ᱥᱮᱸᱫᱽᱨᱟ ᱜᱮ ᱚᱱᱟ ᱞᱟᱴᱩ ᱩᱱᱠᱩ ᱤᱭᱟᱹ ᱠᱚᱫᱚ ᱵᱟᱝ᱾ ᱥᱩᱠᱨᱤ ᱠᱚᱫᱚ ᱵᱟᱱᱩᱜ ᱠᱟᱜ ᱠᱚᱜᱮᱭᱟ ᱟᱞᱮ ᱥᱮᱜ ᱫᱚ ᱚᱱᱟ ᱥᱮᱸᱫᱽᱨᱟ ᱫᱚ ᱵᱟᱹᱠᱩ ᱪᱟᱞᱟᱜ ᱜᱮᱭᱟ᱾
ᱟᱪᱪᱷᱟ ᱟᱞᱮ ᱥᱮᱜ ᱦᱚᱸ ᱜᱚᱝᱠᱮᱼᱼ ᱢᱟᱱᱮ ᱟᱜᱮ ᱪᱤᱜᱠᱟᱹ ᱠᱚ ᱪᱟᱞᱟᱜ ᱠᱟᱱ ᱛᱟᱦᱮᱸᱱᱟ ᱵᱤᱨ ᱫᱚ ᱦᱟᱸᱜ ᱜᱚᱝᱠᱮ ᱢᱮᱱᱟᱜ ᱫᱚ ᱢᱮᱱᱟᱜ ᱟᱠᱟᱜ-ᱟ ᱚᱲᱟᱜ ᱠᱩᱰᱟᱹᱢᱼᱼ ᱢᱮᱱᱟᱜ ᱜᱮ ᱢᱟᱱᱮ ᱟᱜᱮ ᱪᱤᱜᱠᱟᱹ ᱠᱚ ᱪᱟᱞᱟᱜ ᱠᱟᱱ ᱛᱮᱦᱮᱱᱟ ᱱᱚᱝᱠᱟ ᱫᱚ ᱦᱟᱸᱜ ᱵᱟᱝ ᱧᱮᱞ ᱧᱟᱢᱚᱜ ᱠᱟᱱᱟ ᱡᱮ ᱱᱚᱝᱠᱟ ᱜᱮᱠᱚ ᱪᱟᱞᱟᱜ ᱠᱟᱱᱟ ᱢᱮᱱᱛᱮ ᱚᱠᱟ ᱥᱩᱢᱟᱹᱭ ᱡᱩᱫᱤ ᱫᱤᱥᱟᱹ ᱦᱟᱹᱡᱩᱜ ᱠᱟᱱᱟ ᱨᱟᱹᱥᱼᱼ ᱠᱟᱹ ᱵᱩᱡᱷᱟᱹᱜ ᱠᱟᱱᱟ ᱪᱟᱞᱟᱜ ᱠᱟᱱᱟ ᱠᱚ ᱟᱜᱮ ᱞᱮᱠᱟ ᱫᱚ ᱵᱟᱝ ᱜᱮ᱾
ᱦᱚᱸ ᱦᱮᱸ᱾
ᱦᱩᱸ᱾ ᱟᱜᱮ ᱛᱮᱦᱚᱸ ᱜᱚᱝᱠᱮ ᱟᱸᱡᱚᱢ ᱵᱟᱲᱟ ᱦᱩᱭ ᱠᱟᱱᱟ ᱵᱟᱝ ᱢᱟ ᱟᱛᱩ ᱨᱮ ᱡᱟᱦᱟᱸᱭ ᱢᱚᱬᱮ ᱦᱚᱲ ᱠᱚ ᱛᱮᱦᱮᱱᱟ ᱠᱚ ᱢᱟᱸᱡᱷᱮ ᱦᱚᱲᱼᱼ ᱩᱱᱠᱩ ᱢᱟᱸᱡᱷᱤ ᱦᱚᱲ ᱪᱚ ᱵᱟ ᱵᱟᱝ ᱡᱚᱜᱽ ᱢᱟᱸᱡᱷᱤ ᱦᱚᱲ ᱜᱮᱼᱼ ᱵᱟᱝ ᱢ‌ᱟ ᱱᱩᱝᱠᱟ ᱥᱮᱸᱫᱽᱨᱟ ᱠᱩ ᱤᱫᱤ ᱭᱮᱜ ᱠᱩ ‌ᱛᱮᱦᱮᱱᱟ ᱠᱚᱲᱟ ᱜᱤᱫᱽᱨᱟᱹ ᱼᱼ ᱥᱟᱶᱛᱮ ᱛᱤᱨᱞᱟᱹ ᱦᱚᱯᱚᱱ ᱢᱟ ᱱᱚᱝᱠᱟ ᱪᱟᱠᱚᱞ ᱛᱟᱲᱤ ᱯᱟᱛᱟ ᱠᱚ ᱤᱫᱤᱭᱮᱜ ᱠᱩ ᱛᱮᱦᱮᱱᱟᱭ᱾ ᱚᱱᱠᱟ ᱦᱤᱸᱛᱚᱜ ᱚᱠᱛᱚ ᱨᱮᱼᱼ ᱛᱚ ᱱᱚᱣᱟ ᱠᱚᱫᱚ ᱵᱟᱝ ᱧᱮᱞᱚᱜ ᱠᱟᱱᱟ ᱜᱚᱝᱠᱮ ᱟᱞᱮ ᱥᱮᱡ ᱫᱚ᱾
ᱩᱻ ᱢᱟ ᱟᱞᱮ ᱥᱮᱜ ᱦᱚᱸ ᱚᱱᱠᱟ ᱫᱚ ᱥᱮᱸᱫᱽᱨᱟ ᱠᱩᱫᱚ ᱵᱟᱹᱠᱩ ᱪᱟᱞᱟᱜ ᱠᱟᱱ ᱜᱮᱭᱟ᱾ ᱞᱟᱦᱟ ᱛᱮᱫᱚ ᱵᱟᱠᱷᱟᱡ ᱟᱡᱚᱫᱤᱭᱟᱹ ᱥᱮᱸᱫᱽᱨᱟ ᱠᱚ ᱪᱟᱞᱟᱜ ᱠᱟᱱ ᱛᱮᱦᱮᱸᱱ ᱜᱮᱭᱟ᱾
ᱦᱮᱸ ᱜᱚᱝᱠᱮ ᱚᱡᱚᱫᱤᱭᱟᱹ ᱥᱮᱸᱫᱽᱨᱟ ᱢᱟ ᱟᱸᱡᱚᱢ ᱵᱟᱲᱟ ᱦᱩᱭᱼᱼ